ᱟᱡᱚᱢ ᱫᱟᱞᱤᱧ ᱡᱚᱦᱟᱨ ᱜᱮ ᱜᱚᱝᱠᱮ᱾ ᱦᱮᱞᱳ ᱟᱸᱡᱚᱢ ᱫᱟᱞᱤᱧ᱾ ᱡᱚᱦᱟᱨ ᱜᱮ᱾
ᱨᱚᱲ ᱵᱟᱝ ᱟᱡᱚᱢᱟᱜ ᱠᱟᱱ ᱛᱟᱵᱤᱱᱟ᱾
ᱦᱮᱸᱛᱚᱜ ᱵᱤᱱ ᱟᱸᱡᱚᱢ ᱫᱟ? ᱦᱮᱞᱳ ᱦᱮᱞᱳ
ᱦᱮᱸ ᱨᱚᱲ ᱵᱟᱵᱮᱱ ᱟᱸᱡᱚᱢ ᱫᱟ᱾
ᱦᱤᱛᱚᱜ ᱦᱤᱛᱚᱜ ᱵᱤᱱ ᱟᱸᱡᱚᱢ ᱫᱟ ᱟᱞᱤᱧᱟ?
ᱦᱮᱸ ᱱᱤᱛ ᱫᱚ ᱟᱸᱡᱚᱢᱚᱜ ᱠᱟᱱᱟ᱾
ᱚ ᱚᱲᱟᱜ ᱵᱷᱤᱛᱤᱨ ᱨᱮᱞᱤᱧ ᱛᱟᱦᱮᱸ ᱠᱟᱱᱟ ᱛᱚ᱾
ᱟᱪᱪᱷᱟ ᱦᱮᱸ ᱡᱚᱦᱟᱨ ᱜᱮ᱾ ᱱᱟᱯᱟᱭ ᱜᱮᱭᱟ ᱵᱤᱱ?
ᱱᱟᱯᱟᱭ ᱜᱮᱭᱟᱞᱤᱧ ᱛᱚ᱾ ᱟᱹᱵᱤᱱ ᱫᱚ?
ᱦᱮᱸ ᱟᱹᱞᱤᱧ ᱦᱚᱸ ᱱᱟᱯᱟᱭ ᱜᱮ᱾
ᱦᱩᱸ
ᱛᱟᱦᱚᱞᱮ ᱪᱟᱥᱵᱟᱥ ᱠᱚ ᱦᱩᱭᱩᱜ ᱠᱟᱱᱟ ᱥᱮ ᱵᱟᱝ ᱦᱩᱲᱩ ᱨᱚᱦᱚᱭ ᱠᱚ?
ᱪᱟᱥᱵᱟᱥ ᱠᱚ ᱦᱩᱭᱩᱜ ᱠᱟᱱᱟ ᱚᱫᱫᱷᱮᱠ ᱠᱮᱫᱟᱞᱤᱧ ᱛᱚ ᱱᱟᱜ ᱠᱷᱟᱱ ᱟᱨ ᱵᱟᱨᱥᱤᱧ ᱠᱷᱟᱱ ᱜᱮ ᱟᱣᱠᱟᱨ
ᱛᱟᱦᱞᱮ ᱟᱹᱰᱤ ᱢᱟᱱᱮ ᱦᱚᱞᱟ ᱠᱷᱚᱱ ᱨᱚᱦᱚᱭ ᱦᱩᱭᱩᱜ ᱠᱟᱱᱟ᱾ ᱟᱨ ᱪᱟᱨᱟ ᱠᱚ ᱥᱮᱨᱚᱠᱚᱢ ᱫᱚ ᱟᱣᱨᱤ ᱦᱟᱨᱟᱜᱼᱟ, ᱢᱟᱱᱮ ᱟᱰᱤ ᱠᱚᱢ ᱦᱚᱲ ᱜᱮᱠᱚ ᱨᱚᱦᱚᱭᱫᱟ᱾ ᱡᱟᱦᱟᱸᱭᱟᱜ ᱛᱚᱞᱟ ᱠᱚ ᱦᱟ ᱦᱟᱨᱟ ᱟᱠᱟᱱ ᱛᱟᱠᱚᱣᱟ᱾
ᱟᱪᱪᱷᱟ ᱟᱨ ᱟᱹᱞᱤᱧ ᱥᱮᱫ ᱢᱟᱛᱚ ᱱᱚᱝᱠᱟ ᱚᱠᱚᱭ ᱜᱮ ᱨᱚᱦᱚᱭᱟ ᱛᱚ ᱚᱱᱠᱟ ᱛᱟᱲᱟᱜ ᱛᱟᱲᱟᱛᱟᱲᱤ ᱚᱠᱚᱭ ᱢᱤᱫ ᱦᱚᱲᱮ ᱨᱚᱦᱚᱭ ᱠᱮᱫ ᱠᱷᱟᱱ ᱩᱱᱤᱭᱟᱜ ᱪᱟᱹᱞ ᱠᱚ ᱥᱟᱵ ᱠᱮᱫᱟ ᱚᱱᱠᱟ ᱜᱷᱮᱨᱟ ᱮᱥᱮᱫ ᱨᱟᱥᱛᱟ ᱠᱚ᱾ ᱪᱟᱨᱟ ᱠᱚᱫᱚ ᱛᱟᱭᱱᱚᱢ ᱛᱮ ᱜᱤᱲᱤ ᱦᱳᱭ ᱠᱟᱱ ᱛᱮ ᱥᱮᱪᱮᱫ? ᱦᱮᱞᱳ
ᱨᱚᱲ ᱵᱟᱝ ᱟᱸᱡᱚᱢᱚᱜ ᱠᱟᱱ ᱛᱟᱵᱤᱱᱟ᱾
ᱱᱤᱛᱚᱜ ᱵᱮᱱ ᱟᱸᱡᱚᱢ ᱫᱟ?
ᱦᱮᱞᱳ ᱦᱮᱞᱳ